ᱦᱮᱞᱳ᱾
ᱡᱚᱦᱟᱨ ᱜᱮ ᱜᱚᱝᱠᱮᱨᱚᱲ ᱠᱚ ᱟᱸᱡᱚᱢᱚᱜ ᱠᱟᱱᱟ ᱥᱮ ᱵᱟᱝ?
ᱦᱮᱸ ᱜᱚᱝᱠᱮ ᱡᱚᱦᱟᱨ ᱜᱮ ᱨᱚᱲ ᱠᱚᱫᱚ ᱵᱷᱟᱹᱞᱤ ᱜᱮ ᱟᱸᱡᱚᱢᱚᱜ ᱠᱟᱱ ᱛᱟᱵᱤᱱᱟ᱾ ᱟᱨ ᱟᱹᱞᱤᱧᱟᱜ ᱚᱠᱟᱞᱮᱠᱟ ᱟᱸᱡᱚᱢᱚᱜ ᱠᱟᱱᱟ ᱨᱚᱲ ᱫᱚ?
ᱵᱮᱱᱟᱜ ᱦᱚᱸ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱨᱚᱲ ᱠᱚᱫᱚ ᱴᱷᱤᱠᱜᱮ ᱟᱸᱡᱚᱢᱚᱜ ᱠᱟᱱ ᱛᱟᱵᱤᱱᱟ᱾
ᱛᱟᱦᱟᱞᱮ ᱜᱚᱝᱠᱮ ᱦᱟᱸᱜ ᱠᱷᱟᱱ ᱪᱮᱫ ᱠᱚᱵᱤᱱ ᱪᱤᱠᱟᱹᱭᱮᱫᱟ?
ᱟᱞᱤᱧ ᱜᱚᱝᱠᱮ ᱦᱚᱜ-ᱚᱭ ᱛᱚ ᱫᱩᱲᱩᱵ ᱠᱟᱱᱟᱞᱤᱧ ᱜᱚᱝᱠᱮ ᱠᱟᱹᱴᱤᱡ᱾ ᱫᱩᱲᱩᱵ ᱫᱩᱲᱩᱵ ᱠᱟᱛᱮᱜ ᱠᱟᱹᱴᱤᱡ ᱤᱭᱟᱹ ᱞᱤᱧ ᱵᱮᱱᱟᱣᱮᱫ ᱛᱟᱦᱮᱸᱡ ᱟ ᱡᱟᱦᱟᱸ ᱚᱱᱮ ᱡᱟᱦᱟᱸ ᱪᱚᱴᱟ ᱠᱚ ᱞᱮᱭ ᱫᱟ ᱡᱟᱦᱟᱸ ᱵᱤᱲᱤ᱾
ᱦᱩᱸ᱾
ᱚᱱᱟᱞᱤᱧ ᱵᱮᱱᱟᱣᱮᱫ ᱛᱟᱦᱮᱸᱜᱼᱟ ᱜᱚᱝᱠᱮ᱾
ᱦᱮᱸ ᱟᱪᱷᱟ ᱟᱪᱷᱟ ᱪᱚᱴᱟ ᱠᱚᱵᱮᱱ ᱵᱮᱱᱟᱣ ᱜᱮᱭᱟ ᱟᱹᱵᱮᱱ ᱫᱚ?
ᱦᱮᱸ ᱜᱚᱝᱠᱮ ᱟᱫᱚ ᱪᱤᱠᱟᱹᱭᱟᱞᱤᱧ ᱜᱚᱝᱠᱮ ᱡᱟᱦᱟᱸ ᱢᱟᱱᱮ ᱥᱚᱢᱚᱭ ᱠᱚᱦᱚᱸ ᱛᱚ ᱵᱟᱝ ᱯᱟᱨᱚᱢᱚᱜᱼᱟ ᱱᱤᱭᱟᱹ ᱡᱟᱹᱯᱩᱫ ᱨᱮ ᱪᱮᱜ ᱠᱚᱵᱤᱱ ᱪᱤᱠᱟᱹᱭᱟ ᱡᱟᱦᱟᱸ ᱚᱲᱟᱜ ᱠᱚᱨᱮ ᱡᱩᱫᱤ ᱫᱩᱲᱩᱵ ᱵᱟᱲᱟ ᱦᱩᱭ ᱠᱚᱜ-ᱟ ᱟᱫᱚ ᱚᱱᱟ ᱠᱚᱜᱮᱞᱤᱧ ᱵᱮᱱᱟᱣ ᱵᱟᱲᱟᱭ ᱜᱮᱭᱟ᱾
ᱦᱩᱸ ᱟᱨ ᱡᱟᱦᱟᱸ ᱫᱚ ᱪᱚᱴᱟᱵᱤᱱ ᱛᱮᱭᱟᱨ ᱜᱮ ᱫᱚ᱾ ᱚᱱᱟ ᱫᱚ ᱜᱚᱝᱠᱮ ᱟᱼᱼ ᱟᱹᱵᱤᱱ ᱫᱚ ᱮᱸ ᱪᱮᱫ ᱥᱮᱸ ᱱᱚᱣᱟ ᱥᱮᱸ ᱥᱟᱨᱡᱚᱢ ᱥᱟᱠᱟᱢ ᱨᱮᱭᱟᱜ ᱪᱚᱴᱟ ᱵᱮᱱ ᱛᱮᱭᱟᱨ ᱫᱟ ᱥᱮ ᱮᱱᱠᱷᱟᱱ ᱱᱚᱣᱟ ᱛᱮᱨᱮᱞ ᱥᱟᱠᱟᱢ ᱨᱮᱭᱟᱜ?
ᱟᱹᱞᱤᱧ ᱫᱚ ᱜᱚᱢᱠᱮ ᱛᱮᱨᱮᱞ ᱥᱟᱠᱟᱢ ᱨᱮᱱᱟᱜ ᱞᱤᱧ ᱵᱮᱱᱟᱣ ᱜᱮᱭᱟ᱾
ᱚ ᱟᱵᱤᱱ ᱫᱚ ᱛᱮᱨᱮᱞ ᱥᱟᱠᱟᱢ᱾ ᱛᱟᱦᱟᱞᱮ ᱜᱚᱢᱼᱼ ᱠᱮ ᱛᱮᱨᱮᱞ ᱥᱟᱠᱟᱢ ᱨᱮᱱᱟᱜ ᱡᱚᱠᱷᱚᱱᱵᱮᱱ ᱵᱮᱱᱟᱣ ᱫᱟ ᱚᱱᱟᱫᱮ ᱡᱟᱦᱟᱸ ᱫᱚ ᱛᱮᱨᱮᱞ ᱫᱚ ᱛᱮᱨᱮᱞ ᱥᱟᱠᱟᱢ ᱫᱚ ᱟᱵᱤᱱ ᱫᱚ ᱮᱠᱷᱟᱱ ᱠᱤᱨᱤᱧ ᱠᱟᱛᱮᱜ ᱜᱮᱵᱤᱱ ᱦᱟᱛᱟᱣ ᱜᱮᱭᱟ? ᱛᱟ ᱟᱹᱵᱤᱱ ᱛᱮᱜᱮ ᱵᱤᱱ ᱟᱹᱜᱩ ᱟᱹᱜᱩ ᱠᱟᱛᱮᱫ ᱵᱤᱱ ᱫᱚᱦᱚ ᱠᱟᱜᱼᱟ ᱚᱲᱟᱜ ᱠᱚᱨᱮ?
ᱟᱞᱤᱧ ᱫᱚ ᱜᱚᱢᱠᱮ ᱟᱞᱮ ᱥᱮᱫ ᱫᱚ ᱜᱚᱝᱠᱮ ᱛᱮᱨᱮᱞ ᱫᱟᱨᱮ ᱫᱚ ᱫᱚᱢᱮ ᱢᱮᱱᱟᱜ ᱟ ᱛᱚ ᱟᱫᱚ ᱚᱱᱟᱛᱮ, ᱛᱮᱨᱮᱞ ᱥᱟᱠᱟᱢ ᱫᱚ ᱜᱚᱝᱠᱮ ᱦᱟᱛᱟᱣ ᱫᱚ ᱵᱟᱝ ᱦᱩᱭᱩᱜ ᱜᱮᱭᱟ ᱟᱫᱚ᱾ ᱢᱟᱱᱮ ᱚᱱᱟ ᱚᱲᱟᱜ ᱠᱚᱜᱮ ᱟᱹᱜᱩ ᱠᱟᱜ ᱠᱟᱛᱮ ᱫᱚᱦᱚ ᱠᱟᱜ ᱦᱩᱭᱩᱜ ᱜᱮᱭᱟ᱾
ᱦᱮᱸ ᱛᱤᱨᱮᱞ ᱥᱟᱠᱟᱢ ᱫᱚ ᱦᱟᱸᱜ ᱠᱷᱟᱱ ᱜᱚᱝᱠᱮ ᱟᱹᱜᱩ ᱠᱟᱛᱮ, ᱡᱟᱦᱟᱸ ᱫᱚ ᱛᱟᱥᱮ ᱠᱟᱛᱮ ᱚᱲᱟᱜ ᱨᱮᱵᱤᱱ ᱫᱚᱦᱚ ᱠᱟᱜᱼᱟ ᱦᱮᱸᱥᱮ᱾
ᱦᱮᱸ ᱦᱮᱸ᱾
ᱟ ᱟᱞᱮᱥᱮᱫ ᱫᱚ ᱜᱚᱝᱠᱮ ᱟᱞᱮᱥᱮᱫ ᱦᱚᱸ ᱡᱟᱹᱥᱛᱤ ᱜᱮᱭᱟ ᱟᱫᱚ ᱦᱟᱸᱜ ᱠᱷᱟᱱ ᱮᱸ ᱪᱚᱴᱟ ᱵᱮᱱᱟᱣ ᱠᱚᱫᱚ ᱦᱟᱸᱜ ᱠᱷᱟᱱ ᱵᱟᱹᱞᱤᱧ ᱵᱟᱲᱟᱭ ᱜᱮᱭᱟ ᱟᱹᱞᱤᱧ ᱫᱚ ᱦᱟᱸᱜ ᱠᱷᱟᱱ ᱛᱮᱨᱮᱞ ᱥᱟᱠᱟᱟᱢ ᱡᱚᱠᱷᱚᱱ ᱠᱚ ᱦᱟᱛᱟᱣ ᱜᱮᱭᱟ ᱩᱱᱜᱮ, ᱟᱫᱚ ᱦᱮᱡ ᱵᱟᱲᱟᱭ ᱦᱩᱭᱩᱜ ᱜᱮᱭᱟ ᱛᱮᱨᱮᱞ ᱥᱟᱠᱼᱼ ᱟᱨ ᱚᱸᱰᱮ ᱡᱟᱦᱟᱸᱭ ᱠᱚ ᱦᱟᱛᱟᱣᱟ ᱟᱫᱚ ᱚᱸᱰᱮᱞᱤᱧ ᱤᱫᱤᱭ ᱜᱮᱭᱟ᱾
ᱦᱳ ᱟᱫᱚ ᱟᱫᱚ ᱜᱚᱝᱠᱮ ᱟᱹᱞᱤᱧ ᱦᱚᱸ ᱵᱮᱱᱟᱣ ᱫᱚᱞᱤᱧ ᱵᱮᱱᱟᱣᱟ ᱟᱫᱚ ᱯᱮᱲᱟ ᱯᱟᱹᱦᱲᱟᱹ ᱠᱚᱠᱚ ᱦᱤᱡᱩᱜ ᱟᱛᱚ ᱡᱟᱦᱟᱸ ᱛᱤᱥ ᱠᱚᱨᱮ ᱟᱫᱚ ᱜᱚᱝᱠᱮ ᱛᱤᱱᱟᱹᱜ ᱜᱚᱝᱠᱮ ᱵᱤᱲᱤ ᱠᱚᱫᱚ ᱵᱤᱱ ᱞᱤᱧ ᱠᱤᱨᱤᱧ ᱟᱠᱚᱣᱟ ᱦᱮᱸ ᱥᱮ ᱵᱟᱝ᱾ ᱟᱫᱚ ᱚᱱᱟᱛᱮ ᱱᱚᱣᱟ ᱠᱚᱜᱮᱞᱤᱧ ᱵᱮᱱᱟᱣ ᱟᱠᱟᱜᱼᱟ ᱟᱫᱚ ᱱᱚᱣᱟ ᱠᱚᱜᱮᱞᱤᱧ ᱮᱢᱟ ᱠᱚᱣᱟ᱾
ᱦᱳᱭ ᱚᱱᱟ ᱦᱚᱸ ᱟᱹᱰᱤ ᱱᱟᱯᱟᱭ ᱟᱫᱚ ᱯᱮᱲᱟ ᱠᱚ ᱦᱮᱡ ᱞᱮᱱᱠᱷᱟᱱ ᱫᱚ ᱵᱟᱝ ᱱᱚᱣᱟ ᱟᱫᱚ ᱛᱷᱟᱞᱮ ᱪᱩᱴᱤ ᱠᱚᱫᱚ ᱥᱩᱨ ᱟᱠᱚ ᱜᱮ ᱦᱩᱭᱩᱜ ᱜᱮᱭᱟ ᱦᱮᱸ ᱥᱮ᱾
ᱦᱮᱸ ᱦᱮᱸ ᱟᱫᱚ ᱧᱩᱭ ᱟᱨ ᱵᱟᱠᱚ ᱧᱩᱭ ᱟᱫᱚ ᱜᱚᱝᱠᱮ ᱢᱟᱱᱮ ᱱᱤᱭᱚᱢ ᱨᱮᱱᱟᱜ ᱫᱚ ᱢᱤᱫᱴᱟᱝ ᱡᱟᱦᱟᱸ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱱᱤᱭᱚᱢ ᱡᱮ ᱢᱮᱱᱛᱮ ᱯᱮᱲᱟ ᱯᱟᱹᱦᱲᱟᱹ ᱠᱚᱠᱚ ᱦᱮᱡ ᱞᱮᱱᱠᱷᱟᱱ ᱵᱤᱲᱤ ᱠᱚᱫᱚ ᱡᱟᱦᱟᱸ ᱪᱚᱴᱟ ᱠᱚ ᱮᱢᱟ ᱠᱚᱜᱮ ᱦᱩᱭᱩᱜᱼᱟ ᱦᱮᱸ ᱥᱮ ᱵᱟᱝ᱾
ᱦᱮᱸ ᱮᱢᱜᱮ ᱞᱟᱜᱟᱜᱼᱟ ᱮᱠᱷᱟᱱ ᱟᱨᱦᱚᱸ ᱥᱟᱶᱛᱮ ᱦᱮᱸ ᱱᱚᱜᱼᱚᱭ ᱵᱟᱦᱟ ᱠᱚ ᱵᱟᱦᱟᱞᱤᱧ ᱞᱟᱹᱭᱮᱫ ᱮ ᱵᱟᱨᱮ ᱛᱚᱜ ᱵᱤᱱ ᱪᱟᱞᱟᱜ ᱵᱟᱹᱨᱭᱟᱹᱛᱚᱜ ᱵᱤᱱ ᱪᱟᱞᱟᱜ ᱚᱱᱟ ᱠᱚᱨᱮᱫ ᱦᱚᱸ ᱠᱷᱟᱱ ᱜᱮᱢ ᱧᱮᱞ ᱫᱟᱲᱮᱭᱟᱜᱼᱟ ᱚᱱᱟ ᱠᱚᱨᱮ ᱛᱚ ᱡᱟᱹᱥᱛᱤ ᱜᱮ ᱚᱱᱟ ᱠᱚᱫᱚ ᱪᱟᱞᱟᱜ ᱛᱟᱵᱚᱱ ᱜᱮᱭᱟ ᱟᱵᱚᱣᱟᱜ ᱦᱚᱸ᱾
ᱦᱮᱸ ᱟᱵᱚ ᱦᱮᱸ ᱟᱵᱚ ᱠᱚᱣᱟᱜ ᱫᱚ ᱚᱱᱟ ᱠᱚᱫᱚ ᱵᱟᱹᱨᱭᱟᱹᱛ ᱠᱚᱨᱮ ᱵᱟᱹᱨᱮᱛ ᱠᱚᱨᱮ ᱫᱚ ᱟᱵᱚ ᱡᱟᱦᱟᱸ ᱥᱟᱱᱛᱟᱲ ᱠᱚᱣᱟᱜ ᱫᱚ ᱚᱱᱟ ᱠᱚᱫᱚ ᱵᱮᱥᱤᱨ ᱵᱷᱟᱜᱽ ᱫᱚ ᱪᱟᱞᱟᱜ ᱜᱮᱭᱟ ᱚᱱᱟ ᱫᱚ᱾
ᱦᱩᱸ ᱦᱩᱸ᱾ ᱟᱨ ᱛᱟᱦᱚᱞᱮ ᱜᱚᱢᱠᱮ ᱟᱹᱵᱤᱱ ᱫᱚ ᱮᱠᱷᱟᱱ ᱚᱠᱟ ᱞᱮᱠᱟ ᱠᱟᱛᱮᱫ ᱮᱠᱷᱟᱱ ᱦᱟ, ᱪᱚᱴᱟ ᱫᱚᱵᱤᱱ ᱵᱮᱱᱟᱣ ᱠᱮᱭᱟ?
ᱟᱹᱞᱤᱧ ᱫᱚ ᱜᱚᱝᱠᱮ ᱵᱮᱱᱟᱣ ᱜᱮᱭᱟᱞᱤᱧ ᱪᱚᱴᱟ ᱡᱟᱦᱟᱸ ᱢᱟᱱᱮ ᱤᱭᱟᱹ ᱠᱟᱛᱮᱜ ᱡᱟᱦᱟᱸ ᱪᱚᱴᱟ ᱚᱱᱟ ᱞᱤᱧ ᱨᱚᱦᱚᱲᱟ ᱢᱟᱱᱮ ᱵᱤᱥᱤ ᱫᱚ ᱵᱟᱞᱤᱧ ᱨᱚᱦᱚᱲᱟ ᱦᱮᱸᱥᱮ ᱦᱟᱞᱠᱟᱨ ᱢᱚᱫᱽᱫᱷᱮ ᱾
ᱦᱩᱸ!
ᱟᱫᱚ ᱚᱱᱟ ᱥᱟᱨᱡᱚᱢ ᱥᱟᱠᱟᱢ ᱛᱮᱜᱮ ᱚᱱᱟ ᱡᱟᱦᱟᱸ ᱠᱚ ᱵᱮᱱᱟᱣᱫᱟᱠᱚ ᱡᱟᱦᱟᱸ ᱧᱟᱢᱚᱜ ᱫᱚ ᱟᱹᱞᱤᱧ ᱫᱚ ᱚᱱᱟ ᱤᱭᱟᱹ ᱛᱮᱫ ᱫᱚᱞᱤᱧ ᱠᱤᱨᱤᱧᱟᱹᱞᱤᱧ ᱡᱟᱦᱟᱸ ᱵᱷᱤᱛᱤᱨ ᱨᱮ ᱡᱟᱦᱟᱸ ᱠᱷᱩᱭᱱᱤ ᱛᱮᱜ ᱠᱚ ᱡᱟᱦᱟᱸ ᱠᱚ ᱠᱷᱟᱹᱲ ᱫᱚ ᱥᱮ ᱾
ᱦᱮᱸ, ᱠᱤᱨᱤᱧ ᱜᱮᱭᱟ ᱵᱤᱱ ᱾
ᱦᱮᱸ, ᱚᱱᱟ ᱫᱚᱞᱤᱧ ᱠᱤᱨᱤᱧ ᱜᱮᱭᱟ ᱾
ᱚᱻ, ᱟᱨ ᱜᱚᱢᱠᱮ ᱡᱟᱦᱟᱸ ᱫᱚᱵᱤᱱ ᱠᱤᱨᱤᱧ ᱜᱮᱭᱟ ᱚᱱᱟ ᱫᱚ ᱟᱹᱜ ᱠᱤᱨᱤᱧ ᱡᱟᱦᱟᱸ ᱫᱚ ᱮᱠᱷᱟᱱ ᱚᱠᱟᱞᱮᱠᱟ ᱫᱟᱢ ᱛᱮᱵᱤᱱ ᱦᱟᱛᱟᱣ ᱜᱮᱭᱟ ᱚᱱᱟ ᱫᱚ?
ᱚᱱᱟ ᱠᱚᱫᱚ ᱜᱚᱢᱠᱮ ᱦᱟᱛᱟᱣ ᱜᱮᱭᱟᱞᱤᱧ ᱵᱤᱥᱤ ᱫᱚ ᱵᱟᱝ ᱫᱟᱢ ᱜᱚᱢᱠᱮ ᱚᱱᱟ ᱠᱚᱫᱚ ᱳᱭ ᱯᱳᱱ ᱜᱮᱞ ᱴᱟᱠᱟ ᱜᱟᱱ ᱜᱚᱢᱠᱮ ᱫᱟᱢᱚᱜᱼᱟ ᱚᱱᱟ ᱡᱟᱦᱟᱸ ᱤᱭᱟᱹ ᱦᱤᱥᱟᱹᱵᱽ ᱛᱮ ᱜᱚᱢᱠᱮ ᱠᱚ ᱟᱠᱷᱨᱤᱧᱟ ᱡᱟᱦᱟᱸ ᱳᱡᱳᱱ ᱦᱤᱥᱟᱹᱵ ᱛᱮ ᱦᱮᱸᱥᱮ ᱾
ᱚ, ᱟᱪᱪᱷᱟ ᱟᱪᱪᱷᱟ! ᱟᱨ ᱜᱚᱝᱠᱮ ᱱᱚᱣᱟ ᱦᱟᱸᱜ ᱠᱷᱟᱱ ᱮᱸᱜ-ᱮᱸᱜ ᱪᱮᱫ ᱞᱤᱧ ᱞᱮᱭᱟ, ᱠᱷᱳᱭᱱᱤ ᱛᱮᱫ ᱫᱚ ᱡᱟᱦᱟᱸ ᱫᱚ ᱚᱱᱟ ᱫᱚ ᱜᱚᱝᱠᱮ ᱪᱟᱥ ᱦᱚᱸᱠᱚ ᱪᱟᱥ ᱜᱮᱭᱟ ᱦᱮ ᱥᱮ?
ᱦᱮᱸ, ᱜᱚᱝᱠᱮ ᱚᱱᱟ ᱫᱚᱠᱚ ᱪᱟᱥ ᱦᱚᱠᱚ ᱪᱟᱥ ᱜᱮᱭᱟ ᱾
ᱛᱟᱦᱚᱞᱮ ᱜᱚᱢᱠᱮ ᱟᱯᱮ ᱚᱱᱛᱮ ᱫᱚ ᱦᱟᱜ ᱠᱷᱟᱱ ᱚᱱᱟ ᱠᱷᱳᱭᱱᱤ ᱠᱚᱫᱚ ᱠᱚ ᱡᱟᱦᱟᱸ ᱫᱚ ᱫᱚᱠᱽᱛᱟ ᱛᱮᱫ ᱚᱱᱟ ᱫᱚ ᱟ ᱠᱷᱟᱱ ᱚ ᱪᱟᱥ ᱠᱚᱫᱚ ᱦᱩᱭᱩᱜ ᱜᱮᱭᱟ ᱥᱮ ᱵᱟᱝ?
ᱵᱟᱝ ᱜᱚᱝᱠᱮ ᱚᱱᱟ ᱠᱚᱫᱚ ᱟᱞᱮ ᱥᱮᱫ ᱫᱚ ᱪᱟᱥ ᱫᱚ ᱜᱚᱝᱠᱮ ᱵᱟᱝ ᱦᱩᱭᱩᱜ ᱜᱮᱭᱟ, ᱡᱩᱫᱤ ᱜᱚᱢᱠᱮ ᱪᱟᱥ ᱠᱚ ᱦᱩᱭ ᱠᱚᱜᱼᱟ ᱛᱟᱦᱚᱞᱮ ᱜᱚᱢᱠᱮ ᱟᱹᱞᱤᱧ ᱜᱤᱞᱤᱧ ᱪᱟᱥ ᱠᱮᱭᱟ ᱩᱱᱟᱹᱜ ᱠᱤᱨᱤᱧ ᱫᱚ ᱵᱟᱝ ᱦᱳᱭ ᱠᱚᱜᱼᱟ ᱵᱟᱝᱠᱷᱟᱱ ᱠᱤᱨᱤᱧ ᱫᱚ ᱠᱟᱹᱴᱤᱡ ᱴᱟᱠᱟ ᱛᱚ ᱞᱟᱜᱟᱜ ᱜᱮᱭᱟ ᱦᱮᱸ ᱥᱮ, ᱟᱫᱚ ᱪᱟᱥ ᱞᱮᱠᱷᱟᱱ ᱱᱤᱡᱮᱨᱟᱜ ᱛᱟᱦᱮᱸ ᱞᱮᱱᱠᱷᱟᱱ ᱡᱟᱦᱟᱸ ᱱᱤᱡᱮ ᱛᱮᱜᱮ ᱢᱤᱭᱟᱹᱭᱟ ᱟᱨᱮᱢ ᱤᱭᱟᱹᱭᱟ ᱥᱮ ᱵᱮᱱᱟᱣᱟᱢ ᱾
ᱦᱮᱸ ᱦᱮᱸ!
ᱛᱟᱦᱞᱮ ᱜᱚᱝᱠᱮ ᱟᱯᱮ ᱥᱮᱫ ᱫᱚ ᱜᱚᱢᱠᱮ ᱠᱚ ᱪᱟᱥ ᱜᱮᱭᱟ ᱥᱮ ᱵᱟᱝ?
ᱦᱮᱸ, ᱜᱚᱝᱠᱮ ᱟᱞᱮ ᱥᱮᱫ ᱫᱚᱠᱚ ᱪᱟᱥ ᱫᱚᱠᱚ ᱪᱟᱥ ᱜᱮᱭᱟ ᱾ ᱦᱮᱸ ᱟᱹᱰᱤ ᱡᱟᱹᱥᱛᱤ ᱜᱮ ᱪᱟᱥ ᱠᱚ ᱦᱩᱭᱩᱜ ᱜᱮᱭᱟ ᱥᱟᱠᱟᱢ ᱫᱚ ᱟᱹᱰᱤ ᱵᱚᱲᱚ ᱵᱚᱲᱚ ᱦᱩᱭᱩᱜ ᱜᱮᱭᱟ ᱛᱚ, ᱟᱨ ᱢᱟᱨᱟᱝ ᱢᱟᱨᱟᱝ ᱾
ᱦᱮᱸᱛᱚ᱾ ᱛᱟᱦᱚᱞᱮ ᱜᱚᱝᱠᱮ ᱟᱯᱮ ᱫᱚ ᱛᱟᱦᱚᱞᱮ ᱟᱯᱮ ᱥᱮᱫ ᱫᱚ ᱜᱚᱝᱠᱮ ᱠᱚ ᱵᱮᱱᱟᱣ ᱜᱮᱭᱟ ᱥᱮ ᱵᱟᱝ?
ᱦᱮᱸ ᱪᱷᱩᱴᱤ ᱠᱚᱫᱚ ᱦᱟᱸᱜ ᱠᱷᱟᱱ ᱵᱟᱝᱠᱚ ᱵᱮᱱᱟᱣᱮᱜ ᱜᱮᱭᱟ ᱦᱟᱜ ᱛᱚ ᱱᱚᱣᱟ ᱮᱸ ᱫᱚᱠᱛᱟ ᱥᱮᱫ ᱜᱮᱠᱚ ᱟᱠᱷᱨᱤᱧ ᱜᱮᱭᱟ ᱦᱟᱜ ᱠᱷᱟᱱ ᱚᱱᱟᱜᱮ ᱟᱠᱷᱨᱤᱧ ᱫᱚ ᱪᱟᱞᱟᱜ ᱜᱮᱭᱟ ᱾ ᱫᱤᱠᱩ ᱫᱚ ᱦᱚᱜ ᱠᱷᱟᱱ ᱵᱮᱱᱟᱣ ᱠᱚᱫᱚ ᱩᱱᱟᱹᱜ ᱫᱚ ᱵᱟᱠᱚ ᱵᱟᱲᱟᱭ ᱜᱮᱭᱟ ᱛᱚ ᱟᱞᱮ ᱱᱚᱱᱛᱮ ᱫᱚ ᱾ ᱚᱱᱟᱛᱮ ᱵᱟᱠᱚ ᱵᱮᱱᱟᱣ ᱜᱮᱭᱟ ᱪᱩᱴᱤ ᱫᱚ ᱾ ᱟᱨ ᱛᱟᱦᱚᱞᱮ ᱜᱚᱢᱠᱮ ᱟᱹᱵᱤᱱ ᱜᱤᱵᱤᱱ ᱵᱮᱱᱟᱣ ᱜᱮᱭᱟ ᱚᱱᱛᱮ ᱫᱚ ᱥᱮ ᱟᱨᱦᱚᱸ ᱵᱟᱨ ᱚᱲᱟᱜ ᱠᱚᱨᱮᱜ ᱠᱚ ᱵᱮᱱᱟᱣ ᱜᱮᱭᱟ ᱪᱩᱴᱤ ᱠᱚᱫᱚ᱾
ᱜᱚᱢᱠᱮ ᱟᱹᱞᱤᱧ ᱫᱚᱞᱤᱧ ᱵᱮᱱᱟᱣᱟ ᱡᱮ ᱯᱮᱲᱟ ᱯᱟᱹᱦᱲᱟᱹ ᱠᱚ ᱞᱟᱹᱜᱤᱫ ᱟᱨ ᱡᱟᱦᱟᱸ ᱟᱞᱮ ᱡᱟᱦᱟᱸ ᱟᱞᱮ ᱥᱮᱫ ᱠᱚᱨᱮ ᱱᱚᱣᱟ ᱠᱚᱨᱮ ᱠᱚ ᱵᱮᱱᱟᱣ ᱜᱮᱭᱟ ᱩᱱᱠᱩ ᱫᱚ ᱜᱚᱢᱠᱮ ᱵᱮᱱᱟᱣ ᱠᱟᱛᱮ ᱜᱚᱢᱠᱮ ᱟᱠᱚ ᱟᱠᱷᱨᱤᱧ ᱜᱮᱭᱟ ᱩᱱᱠᱩ ᱫᱚ ᱾
ᱚᱻ ᱮᱱᱠᱷᱟᱱ ᱫᱚᱠᱟᱱ ᱢᱟ ᱥᱮ ᱤᱭᱟᱹ ᱠᱚᱨᱮᱜ ᱠᱚ ᱟᱠᱷᱨᱤᱧ ᱜᱮᱭᱟ ᱥᱮ ᱾
ᱦᱮᱸ ᱦᱮᱸ ᱫᱚᱠᱟᱱ ᱠᱚᱨᱮ ᱡᱟᱦᱟᱸ ᱯᱟᱹᱭᱟᱹ ᱦᱤᱥᱟᱹᱵ ᱛᱮ ᱛᱤᱱᱟᱹᱜ ᱢᱟᱱᱮ ᱤᱭᱟᱹ ᱦᱤᱥᱟᱹᱵ ᱛᱮ ᱛᱤᱱᱟᱹᱜ ᱜᱟᱱ ᱠᱚ ᱵᱮᱱᱟᱣᱟ ᱟᱫᱚ ᱩᱱᱟᱹᱜ ᱚᱱᱟᱠᱟᱜᱮ ᱫᱟᱢ ᱛᱮᱠᱚ ᱟᱠᱷᱨᱤᱧ ᱜᱮᱭᱟ ᱾ ᱡᱮᱱᱛᱮ ᱱᱤᱱᱟᱹᱜ ᱤᱭᱟᱹ ᱛᱤᱨᱮ ᱱᱤᱱᱟᱹᱜ ᱫᱟᱢ ᱦᱮᱸᱥᱮ ᱾
ᱦᱮᱸ ᱦᱮ, ᱚᱱᱠᱟ ᱜᱮᱛᱚ ᱠᱚ ᱟᱠᱷᱨᱤᱧ ᱜᱮᱭᱟ ᱜᱚᱴᱟ ᱜᱮ ᱦᱮᱸ ᱥᱮ ᱾
ᱦᱮᱸ ᱦᱸ ᱟᱫᱚ ᱟᱫᱚ ᱜᱚᱝᱠᱮ ᱱᱩᱠᱩ ᱫᱚ ᱞᱩᱡ ᱠᱚ ᱟᱠᱷᱨᱤᱧᱟ ᱛᱚ ᱚᱱᱟ ᱠᱷᱟᱹᱛᱤᱨ᱾ ᱢᱤᱫ ᱴᱟᱠᱟ ᱨᱮᱱᱟᱜ ᱯᱩᱱᱭᱟ᱾
ᱚᱠᱷᱟᱱ ᱩᱱᱟᱹᱜ ᱫᱚ ᱮ ᱠᱷᱟᱱ ᱮᱸᱻ ᱡᱟᱹᱥᱛᱤ ᱫᱟᱢ ᱪᱚᱛ ᱠᱷᱟᱱ ᱵᱟᱠᱚ ᱟᱹᱨᱤᱧ ᱫᱟᱲᱮᱭᱟᱜᱼᱟ ᱦᱮᱸ ᱥᱮ᱾
ᱦᱮᱸ ᱟᱫᱚ ᱟᱫᱚ ᱡᱟᱦᱟᱸ ᱫᱚᱠᱟᱱ ᱠᱚᱨᱮ ᱫᱚ ᱜᱚᱢᱠᱮ ᱚᱱᱟ ᱠᱚᱨᱮ ᱫᱚ ᱦᱟᱸᱜ ᱛᱚ ᱯᱮᱠᱮᱴ ᱠᱚ ᱵᱮᱱᱟᱣᱟ ᱛᱚ ᱦᱮᱸᱥᱮ᱾
ᱦᱩᱸ᱾
ᱯᱮᱠᱮᱴ ᱦᱤᱥᱟᱹᱵ ᱛᱮᱠᱚ ᱟᱠᱷᱨᱤᱧᱟ ᱟᱫᱚ ᱩᱱᱠᱩ ᱫᱚ ᱫᱟᱢ ᱫᱚ ᱠᱟᱹᱴᱤᱡ ᱵᱮᱥᱤ ᱛᱮᱠᱚ ᱟᱠᱷᱨᱤᱧ ᱜᱮᱭᱟ ᱯᱮᱠᱮᱴ ᱠᱟᱫᱟ ᱠᱚ ᱡᱮᱦᱮᱛᱩ ᱦᱮᱸᱥᱮ᱾
ᱦᱮᱸ ᱯᱮᱠᱮᱴ ᱨᱮᱱᱟᱜ ᱫᱚ ᱦᱟᱸᱠᱷᱟᱱ ᱫᱟᱢ ᱫᱚ ᱦᱟᱸᱠᱷᱟᱱ ᱵᱟᱹᱲᱛᱤᱜ ᱜᱮᱭᱟ ᱦᱟᱸᱠᱷᱟᱱ ᱾ ᱯᱩᱭᱥᱟᱹ ᱜᱮ ᱠᱷᱟᱱ ᱰᱷᱮᱨ ᱧᱚᱜ ᱡᱟᱭᱜᱮ ᱦᱟᱛᱟᱣᱼᱟ᱾
ᱸ ᱛᱟᱦᱞᱮ ᱜᱚᱝᱠᱮ ᱟᱯᱮ ᱥᱮᱫ ᱫᱚ ᱚᱠᱟᱞᱮ ᱞᱮᱠᱟ ᱫᱟᱢ ᱵᱤᱲᱤ ᱠᱚᱨᱮᱱᱟᱜ ᱫᱚ?
ᱦᱮᱸ ᱵᱤᱲᱤ ᱠᱚᱨᱮᱱᱟᱜ ᱫᱚ ᱫᱟᱢ ᱫᱚ ᱦᱜ ᱠᱷᱟᱱ ᱱᱚ ᱱᱚᱝᱠᱟᱜ ᱜᱮ᱾ ᱡᱟᱦᱟᱸ ᱫᱚ ᱟᱹᱰᱤ ᱞᱮᱠᱟᱱᱟᱜ ᱵᱤᱲᱤ ᱧᱟᱢᱚᱜ ᱜᱮᱭᱟ ᱛᱚ ᱜᱚᱝᱠᱮ᱾ ᱦᱜ ᱠᱷᱟᱱ ᱟᱹᱰᱤ ᱞᱮᱠᱟᱱᱟᱜ ᱵᱤᱲᱤ ᱚᱱᱠᱟᱜᱮ ᱫᱟᱢ ᱡᱟᱦᱟᱸ ᱞᱮᱠᱟᱱᱟᱜ ᱵᱤᱲᱤ ᱦᱟᱸᱜ ᱠᱷᱟᱱ ᱚᱱᱠᱟᱱᱟᱜ ᱜᱮ ᱫᱟᱢ ᱵᱮᱱ ᱧᱟᱢᱟ᱾ ᱟᱜ ᱠᱷᱟᱱ ᱵᱷᱞᱮ ᱜᱮᱭᱟ ᱠᱷᱟᱱ ᱫᱚ ᱠᱷᱟᱱ ᱫᱚ ᱵᱟᱨᱜᱮᱞ ᱴᱟᱠᱟ ᱨᱮᱱᱟᱜ ᱠᱷᱟᱱ ᱵᱤᱱ ᱧᱟᱢᱟ ᱵᱟᱨᱜᱮᱞ ᱢᱚᱬᱮ ᱜᱚᱴᱟᱝ ᱛᱟᱦᱮᱱᱟ ᱵᱤᱲᱤ ᱾ ᱟᱨ ᱡᱟᱦᱟᱸ ᱫᱚ ᱤᱭᱟᱹ ᱦᱚᱸᱵᱤᱱ ᱧᱮᱞ ᱫᱟᱲᱮᱭᱟᱜᱼᱟ᱾ ᱜᱮᱞ ᱴᱟᱠᱟ ᱨᱮᱱᱟᱜ ᱫᱚ ᱦᱜ ᱠᱷᱟᱱ ᱚᱱᱟ ᱦᱚᱸ᱾ ᱚᱱᱠᱟ ᱜᱮ ᱛᱟᱦᱮᱱ ᱜᱮᱭᱟ ᱵᱟᱨᱜᱮᱞ ᱜᱚᱴᱟᱝ ᱚᱱᱟ ᱫᱚ ᱟᱫᱚ ᱚᱱᱮ ᱚᱱᱠᱟ ᱚᱠᱟ ᱞᱮᱠᱟᱱᱟᱜ ᱵᱮᱲᱤ ᱛᱟᱦᱮᱱ ᱜᱮᱭᱟ ᱚᱱᱠᱟ ᱜᱮ ᱦᱟᱜ ᱠᱷᱟᱱ ᱫᱟᱢ ᱫᱚ ᱦᱩᱭᱩᱜ ᱜᱮᱭᱟ᱾
ᱦᱮᱸ ᱛᱟᱦᱚᱞᱮ ᱜᱚᱢᱠᱮ ᱟᱹᱞᱤᱧ ᱢᱤᱫᱴᱟᱝ ᱚᱱᱟ ᱜᱚᱢᱠᱮ ᱡᱟᱦᱟᱸ ᱵᱤᱲᱤ ᱠᱚᱨᱮᱱᱟᱜ ᱫᱚ ᱜᱚᱢᱠᱮ ᱱᱟᱱᱟ ᱨᱚᱠᱚᱢ ᱧᱩᱛᱩᱢ ᱛᱟᱦᱮᱱ ᱜᱮᱭᱟ ᱛᱮ ᱥᱮ᱾
ᱦᱮᱸ ᱦᱮᱸ᱾
ᱛᱟᱦᱚᱞᱮ ᱜᱚᱝᱠᱮ ᱱᱟᱱᱟ ᱨᱚᱠᱚᱢ ᱧᱩᱛᱩᱢ ᱨᱮᱱᱟᱜ ᱢᱟᱱᱮ ᱫᱚ ᱪᱮᱫᱽ ᱠᱷᱟᱹᱛᱤᱨ ᱢᱟᱱᱮ ᱡᱮ ᱢᱮᱱᱛᱮ, ᱱᱚᱣᱟ ᱵᱤᱲᱦᱤ ᱫᱚ ᱢᱟᱱᱮ ᱪᱮᱜ ᱠᱚᱛᱮ ᱠᱚ ᱵᱮᱱᱟᱣᱟ ᱡᱮ ᱚᱱᱟ ᱠᱦᱟᱛᱤᱨ ᱧᱩᱛᱩᱢ ᱯᱷᱟᱨᱟᱠ- ᱯᱷᱟᱨᱟᱠ ᱜᱮᱭᱟ᱾
ᱛᱚ ᱜᱚᱝᱠᱮ ᱱᱚᱣᱟ ᱫᱚ ᱦᱟᱸᱜ ᱠᱷᱟᱱ ᱮᱭ ᱠᱟᱨᱚᱱ ᱛᱮ ᱧᱩᱛᱩᱢ ᱫᱚ ᱠᱚᱢᱟ ᱟᱹᱞᱤᱧ ᱫᱚᱞᱤᱧ ᱞᱟᱹᱭᱟ, ᱮᱸᱻ ᱦᱟᱜ ᱠᱷᱟᱱ ᱱᱚᱣᱟ ᱯᱤᱲᱦᱤ ᱫᱚ ᱦᱟᱸᱜ ᱠᱷᱟᱱ, ᱱᱚᱣᱟ ᱧᱩᱛᱩᱢ ᱵᱟᱝᱠᱚ ᱮᱢᱟᱜ ᱠᱷᱟᱱ ᱫᱚ ᱱᱚᱣᱟ ᱫᱚ ᱦᱟᱸᱜ ᱠᱷᱟᱱ ᱵᱟᱠᱚ ᱵᱩᱡᱽ ᱟᱥᱮ, ᱟᱹᱰᱤ ᱦᱚᱲ ᱜᱮ ᱱᱚᱣᱟ ᱵᱤᱲᱤ ᱫᱚ ᱵᱷᱟᱞᱮ ᱜᱮᱭᱟ ᱵᱚᱞᱮ ᱟᱫᱚ,
ᱦᱮᱸ-ᱦᱮᱸ᱾
ᱦᱮ ᱧᱩᱛᱩᱢ ᱫᱚᱠᱚ ᱮᱢᱟᱜᱼᱟ ᱠᱷᱟᱱ ᱱᱚᱣᱟ ᱵᱤᱲᱤ ᱨᱮᱱᱟᱜ ᱧᱩᱛᱩᱢ ᱫᱚ ᱱᱚᱣᱟ ᱥᱮ ᱚᱱᱟ᱾ ᱠᱷᱟᱱᱮ ᱟᱫᱚ ᱱᱚᱣᱟ ᱵᱤᱲᱤ ᱜᱮ ᱟᱫᱚ ᱦᱚᱲ ᱠᱚ ᱯᱟᱸᱡᱟᱭᱟᱜ ᱠᱷᱟᱱ ᱱᱚᱣᱟ ᱵᱤᱲᱤ ᱢᱮᱱᱟᱜᱼᱟ ᱠᱤ ᱟᱫᱚ ᱚᱱᱟ ᱚᱱᱠᱟ ᱦᱚᱛᱮᱫ ᱛᱮ ᱟᱠᱚᱣᱟᱜ, ᱪᱟᱞᱟᱜ ᱦᱚᱛᱮᱫ ᱛᱮ ᱚᱱᱟᱛᱮ ᱩᱱᱠᱩ ᱫᱚ ᱚᱱᱟ ᱧᱩᱛᱩᱢ ᱠᱚ ᱮᱢᱟᱭᱟ᱾
ᱚ ᱦᱮᱸᱛᱚ ᱡᱮᱢᱚᱱ ᱜᱚᱢᱠᱮ, ᱡᱮᱢᱚᱱ ᱟᱹᱞᱤᱧ ᱞᱤᱧ ᱞᱟᱹᱭ ᱮᱫᱟᱞᱤᱧ ᱡᱮ ᱢᱤᱫᱟᱝ ᱵᱤᱲᱤ ᱨᱮᱱᱟᱜ ᱧᱩᱛᱩᱢ ᱦᱩᱭᱩᱜ ᱠᱟᱱᱟ ᱥᱟᱛᱷᱤ ᱵᱤᱲᱤ ᱟᱨ ᱢᱤᱫᱴᱟᱝ ᱫᱚ ᱦᱩᱭᱩᱜ ᱠᱟᱱᱟ ᱱᱤᱢᱟᱭ ᱵᱤᱲᱤ᱾ ᱥᱮ
ᱦᱮᱸ᱾
ᱛᱟᱦᱚᱞᱮ ᱜᱚᱝᱠᱮ ᱡᱟᱦᱟᱸᱴᱟᱜ ᱫᱚ ᱡᱩᱫᱤ ᱵᱷᱟᱜᱮ ᱧᱚᱜ ᱜᱮᱭᱟ ᱡᱮ, ᱚᱱᱛᱮ ᱱᱤᱢᱟᱭ ᱯᱤᱲᱤ ᱜᱮ ᱢᱚᱱᱮ ᱢᱮ ᱵᱷᱟᱜᱮᱭᱟ ᱦᱮᱸ ᱥᱮ᱾
ᱦᱮᱸ
ᱛᱟᱦᱚᱞᱮ ᱜᱚᱢᱠᱮ ᱡᱟᱦᱟᱸ ᱥᱟᱛᱷᱤ ᱵᱤᱲᱤ ᱫᱚ ᱛᱟᱦᱚᱞᱮ ᱜᱚᱢᱠᱮ ᱚᱱᱟ ᱫᱚ, ᱠᱚᱢ ᱫᱟᱢ ᱦᱚᱸ ᱠᱚᱢ ᱧᱚᱜ ᱜᱮᱭᱟ ᱟᱨ ᱡᱟᱦᱟᱸ ᱱᱤᱢᱟᱭ ᱵᱤᱲᱤ ᱨᱮᱱᱟᱜ ᱫᱚ ᱵᱮᱥᱤ ᱜᱮᱭᱟ᱾
ᱦᱮᱸ᱾
ᱛᱟᱦᱚᱞᱮ ᱜᱚᱝᱠᱮ ᱱᱤᱢᱟᱭ ᱵᱤᱰᱤ ᱫᱚ ᱠᱟᱹᱴᱤᱡ ᱡᱟᱱᱤᱡᱽ ᱵᱷᱟᱜᱤ ᱧᱚᱜ ᱠᱚ ᱵᱮᱱᱟᱣᱟ ᱡᱟᱱᱤᱡᱽ ᱚᱱᱟ ᱠᱷᱟᱛᱤᱨ ᱜᱮ ᱡᱟᱹᱱᱤᱡᱽ ᱫᱟᱢ ᱵᱮᱥᱤ ᱦᱮᱸ ᱥᱮ᱾
ᱦᱮᱸ-ᱦᱮᱸ ᱚᱱᱠᱟᱜᱮ ᱡᱟᱦᱟ ᱞᱮᱠᱟ ᱮ ᱠᱷᱟᱱ, ᱡᱮ ᱤᱭᱟᱹ ᱦᱩᱭᱩᱜ ᱛᱟᱵᱤᱱᱟ ᱡᱟᱦᱟ ᱫᱚ ᱠᱷᱟᱱ ᱠᱚ ᱵᱷᱟᱞᱮ ᱧᱚᱜ ᱛᱮᱠᱚ ᱛᱮᱭᱟᱨ ᱜᱤᱭᱟ ᱛᱟᱦᱟᱞᱮ ᱚᱱᱟ ᱫᱚ ᱠᱷᱟᱱ ᱫᱚ, ᱰᱦᱮᱨᱜᱮ ᱫᱟᱢ ᱦᱩᱭᱩᱜ ᱜᱮᱭᱟ᱾
ᱦᱮᱸ-ᱦᱮᱸ᱾
ᱟᱫᱚ ᱱᱚᱝᱠᱟᱭ ᱞᱤ ᱛᱮᱢᱱᱤ ᱛᱚ ᱦᱟᱸᱜ ᱠᱦᱟᱱ ᱡᱟᱦᱟᱸ ᱞᱮᱠᱟ ᱠᱚ ᱵᱮᱱᱟᱣ ᱤᱫᱤᱭᱟ ᱚᱱᱟ ᱫᱚ ᱦᱟᱸᱜ ᱠᱷᱟᱱ ᱠᱚᱢ ᱧᱚᱜ ᱜᱮ ᱯᱚᱭᱥᱟ ᱛᱮᱜᱮ᱾ ᱠᱦᱟᱱ ᱫᱚ ᱫᱟᱢ ᱜᱚᱫᱽ ᱠᱟᱜ-ᱟ᱾
ᱦᱮᱸ ᱟᱫᱚ ᱜᱚᱢᱠᱮ ᱡᱮᱢᱚᱱ ᱧᱮᱞ ᱵᱟᱲᱟ ᱟᱠᱟᱱ ᱜᱮᱭᱟ ᱡᱟᱦᱟᱸ, ᱠᱚᱢ ᱫᱟᱢ ᱵᱤᱰᱤ ᱠᱚᱫᱚ ᱠᱟᱹᱴᱤᱡᱽ ᱜᱚᱝᱠᱮ ᱯᱷᱚᱯᱥᱟ-ᱯᱷᱚᱯᱥᱟ ᱧᱚᱜ ᱦᱳᱭᱳᱜᱼᱟ ᱡᱟᱦᱟᱸ, ᱵᱷᱤᱛᱤᱨ ᱨᱮ ᱵᱤᱥᱤ ᱵᱟᱝ ᱛᱟᱦᱮᱱ ᱜᱤᱭᱟ ᱵᱟᱠᱚ ᱮᱢᱟᱜ ᱜᱤᱭᱟ ᱠᱷᱚᱭᱱᱤ ᱠᱚ ᱦᱮᱸ ᱥᱮ᱾
ᱦᱮᱸ ᱟᱫᱚ ᱚᱱᱟ ᱫᱚ ᱚᱱᱟ ᱛᱮᱜᱮ ᱡᱟᱦᱟᱸ ᱫᱚ, ᱦᱮᱸ ᱮᱱᱠᱷᱟᱱ ᱡᱟᱦᱟᱸ ᱞᱮᱠᱟᱭ ᱛᱮᱭᱟᱨ ᱜᱚᱫ ᱠᱮᱫᱟ, ᱟᱫᱚ ᱚᱱᱟ ᱛᱮ ᱚᱱᱟ ᱵᱤᱲᱤ ᱠᱚᱫᱚ ᱦᱟᱸᱜ ᱠᱦᱟᱱ ᱟᱹᱰᱤ ᱠᱚᱢ ᱫᱟᱢ ᱛᱮᱜᱮᱵᱤᱱ ᱧᱟᱹᱢ ᱜᱚᱫ ᱠᱟᱜ-ᱟ ᱫᱚ, ᱫᱚᱠᱟᱱ ᱠᱚᱨᱮᱜ᱾
ᱦᱚᱭ᱾ ᱦᱮᱸ ᱛᱚ᱾
ᱟᱹᱵᱤᱱ ᱛᱟᱦᱟᱞᱮ ᱜᱚᱝᱠᱮ ᱟᱠᱷᱟᱱ ᱫᱚᱠᱟᱱ ᱠᱚᱨᱮ ᱟᱹᱠᱷᱨᱤᱧ ᱞᱮᱠᱷᱟᱱ ᱪᱮᱫᱽ ᱵᱟᱵᱤᱱ ᱟ ᱠᱦᱨᱥᱤᱧ ᱜᱮᱭᱟ ᱪᱮᱫᱟᱜ ᱛᱟᱦᱚᱞᱮ᱾
ᱟᱫᱚ ᱜᱚᱢᱠᱮ ᱟᱹᱞᱤᱧ ᱫᱚ ᱢᱟᱱᱮ ᱡᱟᱦᱟᱸ ᱚᱱᱮ, ᱵᱤᱲᱤ ᱫᱚ ᱜᱚᱝᱠᱮ ᱵᱟᱹᱞᱤᱧ ᱵᱮᱱᱟᱣ ᱫᱟᱲᱮᱭᱟᱜ ᱜᱮᱭᱟ ᱡᱟᱦᱟᱸ ᱟᱹᱞᱤᱧ ᱫᱚ ᱚᱱᱮ ᱪᱚᱴᱷᱟ ᱠᱚ ᱦᱮᱸᱥᱮ᱾
ᱦᱮᱸ
ᱟᱫᱚ ᱪᱚᱴᱷᱟ ᱠᱚᱜᱮᱞᱤᱧ ᱵᱮᱱᱟᱣ ᱫᱟᱲᱮᱭᱟᱜᱼᱟ ᱟᱫᱚ ᱵᱤᱲᱤ ᱫᱚ ᱜᱚᱝᱠᱮ ᱠᱟᱹᱴᱤᱡᱽ ᱚᱱᱟ ᱫᱚ ᱟᱨᱦᱚᱸ, ᱚᱸᱰᱮ ᱵᱷᱟᱜᱮ ᱧᱚᱜ ᱤᱭᱟᱹᱭ ᱦᱳᱭᱳᱜ ᱟᱛᱚ, ᱡᱟᱦᱟᱸ ᱛᱚᱞ ᱦᱳᱭᱳᱜᱼᱟ ᱟᱨᱦᱚᱸ ᱦᱮᱸ ᱥᱮ ᱵᱟᱝ, ᱥᱩᱛᱟᱹᱢ ᱠᱚᱛᱮ
ᱦᱮᱸ, ᱦᱮᱸ
ᱟᱨᱚ ᱴᱷᱤᱠ ᱥᱟᱺᱦᱤᱡ ᱚᱱᱟ ᱫᱚ ᱤᱭᱟᱹᱭ ᱦᱳᱭᱳᱜᱼᱟ, ᱟᱨ ᱪᱚᱴᱷᱟ ᱠᱚᱫᱚ ᱜᱚᱝᱠᱮ ᱚᱱᱟ ᱫᱚ ᱢᱟᱱᱮ ᱡᱮᱞᱮᱧ ᱡᱮᱞᱮᱧ ᱜᱚᱝᱠᱮ ᱡᱟᱦᱟᱸ ᱞᱮᱠᱟ ᱜᱮᱵᱮᱱ ᱵᱮᱱᱟᱣ ᱞᱮᱠᱷᱟᱱ ᱜᱮ ᱜᱟᱱ ᱱᱟ ᱚᱱᱟ ᱫᱚ᱾
ᱦᱮᱸ ᱟᱫᱚ ᱵᱮᱱᱟᱣ ᱠᱟᱛᱮᱜ ᱵᱮᱱ ᱫᱚᱦᱚ ᱠᱟᱜ ᱠᱷᱟᱱ ᱜᱮ, ᱟᱨ ᱱᱚᱣᱟ ᱵᱤᱲᱤ ᱠᱚ ᱫᱚ ᱛᱚ ᱦᱟᱜ ᱠᱷᱟᱱ ᱦᱟᱱᱮ, ᱠᱷᱟᱱ ᱢᱤᱫ ᱥᱚᱢᱟᱱ ᱛᱮ ᱜᱮᱫ ᱵᱤᱱ ᱦᱳᱭᱥᱮ,
ᱦᱳᱭ ᱦᱳᱭ, ᱜᱮᱫ ᱦᱳᱭᱳᱟᱜᱼᱟ ᱦᱮᱸ᱾
ᱦᱮᱸ ᱟᱨᱦᱚ ᱵᱟᱭ ᱵᱤᱱ ᱚᱱᱟᱨᱮ ᱤᱭᱟᱹ ᱤᱭᱟᱹ, ᱥᱚᱢᱟᱱ ᱥᱚᱢᱟᱱ ᱡᱟᱦᱟ ᱫᱚ ᱫᱚᱠᱛᱟ ᱠᱚ ᱥᱚᱢᱟᱱ ᱥᱚᱢᱟᱱ ᱵᱟᱭ ᱵᱤᱱ, ᱛᱟᱯᱚᱨᱮ ᱱᱟ ᱠᱷᱟᱱ ᱚᱸᱰᱮ ᱠᱷᱚᱱᱟᱜ ᱵᱤᱲᱤ ᱛᱮᱭᱟᱨᱚᱜᱼᱟ ᱵᱷᱟᱞᱮ ᱧᱚᱜ᱾
ᱦᱮᱸ, ᱟᱫᱚ ᱜᱚᱢᱠᱮ ᱪᱚᱴᱟ ᱠᱚᱫᱚ ᱜᱚᱝᱠᱮ ᱵᱟᱠᱚ ᱟᱠᱷᱨᱤᱧ ᱜᱤᱭᱟ ᱛᱚ, ᱵᱟᱝᱠᱷᱟᱱ ᱪᱚᱴᱟ ᱦᱚᱞᱤᱧ ᱟᱠᱷᱨᱤᱧ ᱵᱟᱲᱟ ᱠᱮᱜᱤᱭᱟ ᱦᱮᱸ ᱥᱮ᱾
ᱦᱮᱸ, ᱪᱚᱴᱟᱜ ᱠᱚᱫᱚ ᱦᱟᱜ ᱠᱷᱟᱱ ᱵᱟᱠᱚ ᱟᱠᱷᱨᱤᱧ ᱜᱮᱭᱟ᱾ ᱛᱟᱦᱚᱞᱮ ᱜᱚᱝᱠᱮ ᱱᱚᱣᱟ ᱥᱟᱨᱡᱚᱢ ᱥᱟᱠᱟᱢ ᱨᱮᱱᱟᱜ ᱪᱴᱟ ᱠᱚᱫᱚ ᱵᱤᱱ, ᱮ ᱵᱮᱱᱟᱣ ᱵᱟᱲᱟ ᱠᱟᱫ ᱜᱮᱭᱟ ᱛᱚ?
ᱵᱟᱝ ᱜᱚᱝᱠᱮ, ᱥᱟᱨᱡᱚᱢ ᱥᱟᱠᱟᱢ ᱨᱮᱱᱟᱜ ᱫᱚ ᱜᱚᱝᱠᱮ, ᱵᱟᱹᱞᱤᱧ ᱵᱮᱱᱟᱣ ᱵᱟᱲᱟ ᱠᱟᱜ ᱜᱤᱭᱟ᱾
ᱥᱟᱨᱡᱚᱢ ᱥᱟᱠᱟᱢ ᱠᱚ ᱫᱚ ᱛᱟᱦᱟ ᱞᱮ ᱦᱟᱜ ᱠᱷᱟᱱ, ᱧᱟᱢᱚᱜ ᱜᱤᱭᱟ ᱥᱮ ᱵᱟᱝ ᱟᱯᱮ ᱚᱱᱛᱮ ᱫᱚ?
ᱦᱮᱸ ᱜᱚᱝᱠᱮ ᱧᱟᱢ ᱫᱚ ᱧᱟᱢᱚᱜ ᱜᱮᱭᱟ, ᱟᱞᱮ ᱥᱮᱫ ᱫᱚ ᱥᱟᱨᱡᱚᱢ ᱵᱟᱜᱟᱱ ᱫᱚ ᱫᱚᱢᱮ ᱜᱮ ᱢᱮᱱᱟᱜᱼᱟ᱾
ᱚᱻ
ᱟᱯᱮ ᱥᱮᱫ ᱜᱮ ᱜᱚᱢᱠᱮ ᱢᱮᱱᱟᱜ ᱟᱥᱮ ᱵᱟᱝ?
ᱦᱮᱸ ᱜᱚᱝᱠᱮ ᱟᱞᱮ ᱥᱮᱫ ᱢᱟ ᱥᱟᱨᱡᱚᱢ ᱫᱟᱨᱮ ᱢᱟ ᱟᱹᱰᱤ ᱡᱳᱨ ᱜᱮ ᱢᱮᱱᱟᱜᱼᱟ, ᱪᱮᱫ ᱵᱤᱱ ᱞᱮᱭᱟ ᱥᱟᱨᱡᱚᱢ ᱜᱚᱴᱟ ᱫᱷᱟᱨᱮ ᱜᱮ ᱥᱟᱨᱡᱚᱢ ᱜᱮᱵᱤᱱ ᱧᱮᱞᱧᱟᱢᱟ ᱾
ᱚᱻ ᱦᱮᱸ ᱦᱮᱸ ᱛᱚ,
ᱟᱫ ᱜᱚᱝᱠᱮ ᱮ ᱜᱚᱝᱠᱮ ᱱᱚᱜ ᱚᱭ ᱡᱮ ᱵᱟᱹᱨᱭᱟᱹᱛ ᱞᱤᱧ ᱪᱟᱞᱟᱣ ᱵᱟᱲᱟ ᱟᱠᱟᱱᱟ ᱚᱱᱰᱮ ᱫᱚ ᱟᱠᱷᱚᱱ᱾ ᱴᱟᱠᱟ ᱫᱚ ᱠᱚ ᱮᱢ ᱵᱟᱲᱟ ᱟᱠᱟᱫ
ᱪᱮᱫ ᱜᱚᱝᱠᱮ ᱵᱟᱝ ᱟᱸᱡᱚᱢᱚᱜ ᱠᱟᱱᱟ᱾
ᱞᱟᱹᱭᱫᱟᱹᱧ ᱱᱚᱜᱼᱚᱭ ᱛᱚ ᱦᱟᱸᱜ ᱠᱷᱟᱱ, ᱤᱭᱟᱹ ᱵᱟᱹᱨᱭᱟᱹᱛ ᱠᱚᱵᱤᱱ ᱪᱟᱞᱟᱣ ᱵᱟᱲᱟ ᱠᱟᱱᱟ, ᱚᱸᱰᱮ ᱫᱚ ᱦᱟᱸᱜ ᱠᱷᱟᱱ ᱥᱟᱨᱡᱚᱢ ᱪᱚᱴᱟ ᱠᱚᱫᱚ ᱮᱢ ᱟᱠᱟᱫ ᱜᱮᱭᱟ?
ᱦᱮᱸ ᱜᱚᱢᱠᱮ, ᱮᱢ ᱫᱚᱠᱚ ᱮᱢ ᱵᱟᱲᱟ ᱟᱠᱟᱫ ᱞᱤᱧ ᱜᱮᱭᱟ ᱥᱟᱨᱡᱚᱢ ᱪᱚᱴᱟ ᱠᱚᱦᱚᱸ, ᱟᱹᱰᱤ ᱡᱮᱞᱮᱧ ᱡᱮᱞᱮᱧ ᱜᱚᱢᱠᱮ, ᱵᱤᱨ ᱫᱤᱥᱚᱢ ᱥᱮᱫ ᱫᱚᱠᱚ ᱵᱮᱱᱟᱣᱟ᱾
ᱦᱮᱸ ᱜᱚᱝᱠᱮ, ᱚᱱᱟ ᱫᱚ ᱦᱟᱜ ᱠᱷᱟᱱᱟ ᱚᱱᱠᱟ ᱜᱮ, ᱟᱨ ᱡᱟᱦᱟᱸ ᱠᱚᱫᱚ ᱟᱹᱰᱤ ᱢᱟᱨᱟᱝ ᱠᱚ ᱵᱮᱱᱟᱣ ᱦᱟ ᱠᱷᱟᱱ, ᱢᱤᱫᱴᱟᱝ ᱛᱤ ᱥᱚᱢᱟᱱ ᱦᱚᱸᱠᱚ ᱚᱱᱟ, ᱚᱨᱫᱷᱮᱠ ᱛᱤ ᱠᱷᱟᱱ ᱩᱱ ᱢᱟᱨᱟᱝ ᱫᱚᱠᱚ ᱵᱮᱱᱟᱣ ᱠᱟᱛᱮᱫ ᱠᱚ ᱮᱢᱚᱜ ᱜᱮᱭᱟ, ᱟᱞᱮ ᱱᱚᱱᱛᱮ ᱦᱮᱡ ᱞᱮᱱᱠᱷᱟᱱ ᱜᱤ
ᱦᱳᱭ ᱦᱮᱸ ᱛᱚ, ᱛᱟᱦᱚᱞᱮ ᱜᱚᱢᱠᱮ ᱚᱱᱟᱫᱚ ᱜᱚᱢᱠᱮ ᱧᱩ ᱧᱩ ᱛᱮᱜᱮ ᱛᱚᱵᱮ ᱞᱟᱜᱟᱜᱼᱟ ᱦᱮᱸ ᱥᱮ,
ᱦᱮᱸ ᱜᱚᱝᱠᱮ ᱟᱫᱚ ᱱᱚᱜ ᱛᱚ ᱨᱟᱹᱥᱠᱟᱹ ᱞᱟᱹᱜᱤᱫ ᱨᱚᱲ ᱞᱟᱸᱫᱟ ᱞᱟᱹᱜᱤᱫ ᱜᱮᱛ ᱦᱟᱜ ᱠᱷᱟᱱ ᱱᱟᱣᱟ ᱯᱮᱲᱟ ᱠᱚᱫᱚ ᱠᱚ ᱴᱷᱤᱠ ᱜᱮᱭᱟ ᱪᱷᱮ, ᱟᱫᱚ ᱚᱱᱟ ᱠᱷᱟᱹᱛᱤᱨ ᱛᱮ ᱟᱨ ᱪᱠᱟ ᱠᱚ ᱠᱟᱹᱴᱤᱡ ᱠᱚ ᱮᱢᱟ ᱠᱚᱜᱮᱭᱟ ᱚᱱᱟ ᱪᱯᱷᱟ ᱠᱚᱫᱚ, ᱪᱷᱤᱜ ᱧᱤᱫᱟᱹ ᱠᱚ ᱧᱩᱭ ᱢᱟ ᱚᱱᱮ ᱚᱱᱠᱟ᱾
ᱦᱮᱸ, ᱟᱫᱚ ᱜᱚᱢᱠᱮ ᱞᱟᱹᱭᱟᱠ ᱡᱟᱦᱟᱸ ᱡᱟᱦᱟᱸ ᱵᱤᱲᱤ ᱠᱚ ᱧᱟᱢᱚᱜ ᱫᱚ ᱠᱤᱨᱤᱧ ᱛᱮ, ᱥᱮ ᱚᱱᱟ ᱨᱮᱱᱟᱜ ᱫᱩᱦᱟᱹ ᱠᱷᱚᱱᱟᱜ ᱫᱚ ᱪᱚᱴᱷᱟ ᱠᱚᱨᱮᱱᱟᱜ ᱫᱩᱦᱟᱹ ᱫᱚ ᱜᱚᱢᱠᱮ ᱟᱹᱰᱤ ᱡᱳᱨ ᱜᱮ ᱫᱩᱦᱟᱹ ᱫᱚᱢᱮ ᱩᱰᱩᱠᱚᱜᱼᱟ, ᱥᱟᱹᱨᱤ ᱥᱮᱪᱮᱫ ᱜᱚᱢᱠᱮ?
ᱦᱮᱸ ᱜᱚᱝᱠᱮ, ᱡᱟᱦᱟᱸ ᱫᱚ ᱪᱚᱴᱟᱣ ᱨᱮᱱᱟᱜ ᱫᱩᱸᱦᱟᱹ ᱫᱚ ᱟᱹᱰᱤ ᱩᱛᱟᱹᱨ ᱫᱟᱹᱨᱤᱭᱟᱹ ᱜᱮ ᱥᱟᱶᱛᱮ ᱟᱹᱰᱤ ᱡᱟᱹᱥᱛᱤ ᱜᱮ ᱫᱩᱦᱟᱹ ᱫᱚ ᱟᱱᱰᱳᱠᱚᱠ ᱜᱮᱭᱟ ᱚᱱᱟ ᱡᱚᱴᱷᱟ ᱨᱮᱭᱟᱜ ᱫᱚ᱾
ᱚ ᱟᱫᱚ ᱜᱚᱝᱠᱮ ᱫᱩᱦᱟᱹ ᱨᱮᱜᱮ ᱛᱚ ᱥᱩᱠ ᱠᱚ ᱧᱟᱢᱟ ᱩᱱᱠᱩ ᱫᱚ ᱦᱮᱸ ᱥᱮ ᱵᱟᱝ ᱡᱟᱦᱟᱸ ᱫᱩᱦᱟᱹ ᱠᱚ ᱚᱴᱟᱝ ᱫᱚ
ᱦᱮᱸ ᱚᱱᱟ ᱫᱚ ᱩᱱᱠᱩ ᱫᱚ ᱚᱱᱟ ᱨᱮᱜᱮ ᱦᱟᱸᱜ ᱠᱟᱱᱟ ᱡᱟᱦᱟᱸ ᱫᱚ